ᱦᱮᱞᱳ ᱦᱮᱸ ᱡᱚᱦᱟᱨ ᱜᱮ
ᱦᱮᱸ
ᱟᱹᱞᱤᱧᱟᱜ ᱨᱚᱲᱟ ᱟᱸᱡᱚᱢᱚᱜ ᱦᱮᱸ ᱱᱤᱛᱚᱜ ᱫᱚ ᱱᱤᱛᱚᱜ ᱪᱤᱠᱟ ᱦᱚᱸ ᱵᱟᱝᱟ ᱱᱤᱛᱚᱜ ᱱᱭ ᱛᱚ ᱵᱟᱨᱦᱨᱮ ᱥᱮᱫ ᱦᱮᱸ ᱞᱟᱹᱭ ᱫᱟᱵᱤᱱ ᱪᱮᱫ ᱟᱫᱚ ᱪᱮᱠᱟ ᱦᱚᱸ ᱵᱟᱝ ᱪᱤᱠᱟᱭᱟᱞᱤᱧ ᱱᱤᱛᱚᱜ ᱫᱚ ᱵᱟᱨᱮ ᱥᱮᱫ ᱨᱮᱜᱮ ᱫᱩᱲᱩᱵ ᱵᱟᱲᱟ ᱦᱩᱭ ᱟᱠᱟᱱᱟ ᱵᱟᱦᱨᱮ ᱥᱮᱫ ᱨᱮ ᱫᱩᱲᱩᱵ ᱵᱟᱲᱟ ᱦᱩᱭ ᱠᱟᱱ ᱡᱚᱢ ᱵᱟᱲᱟᱛᱮᱫ
ᱟᱪᱪᱷᱟ ᱟᱪᱪᱷᱟ ᱪᱪᱷᱟ ᱤᱧ ᱦᱚᱸ ᱚᱱᱠᱟᱜᱮ ᱵᱟ ᱚᱲᱟᱜ ᱠᱚᱨᱮ ᱜᱚᱨᱚᱢ ᱵᱩᱡᱷᱟᱹᱜ ᱠᱟᱱᱟ ᱵᱷᱟᱜᱤ ᱜᱮ
ᱦᱳᱭ ᱚᱱᱟ ᱞᱟᱹᱜᱤ ᱵᱟᱦᱨᱮ ᱥᱮᱫᱽ
ᱦᱮᱸ ᱟᱫᱚ ᱚᱱᱟ ᱤᱭᱟᱹ ᱛᱮ
ᱵᱟᱦᱨᱮ ᱥᱮᱫ ᱨᱮ ᱫᱲᱵ ᱵᱟᱲᱟ ᱦᱩᱭ ᱠᱟᱱᱟ ᱫᱟᱨᱮ ᱵᱩᱴᱟᱹᱨ ᱞᱟᱛᱟᱨ ᱥᱮᱫ ᱨᱮ ᱛᱚ ᱜᱚᱨᱚᱢ ᱠᱚ ᱪᱮᱫ ᱞᱮᱠᱟ ᱵᱩᱡᱷᱟᱹᱜ ᱠᱟᱱᱟ ᱚᱱᱛᱮ
ᱜᱚᱨᱚᱢ ᱵᱷᱟᱜᱮ ᱵᱩᱡᱷᱟᱹᱜ ᱠᱟᱱᱟ
ᱟᱨ ᱦᱚᱞᱟ ᱫᱟᱜ ᱠᱚ ᱡᱟᱹᱲᱤ ᱠᱮᱫᱟ ᱥᱮ ᱵᱟᱝᱟ
ᱦᱮᱸ ᱦᱚᱞᱟ ᱡᱟᱹᱲᱤ ᱠᱮᱫᱟ ᱠᱚᱢ ᱢᱟᱪᱷᱟ ᱜᱮ ᱡᱟᱹᱲᱤ ᱠᱮᱫ ᱜᱮ
ᱚ ᱟᱨ ᱱᱚᱛᱮ ᱦᱚᱸ ᱡᱟᱹᱲᱤ ᱠᱮᱫ ᱜᱮᱭᱟᱭ ᱟᱹᱰᱤ ᱡᱟᱹᱥᱛᱤ ᱜᱮ ᱟᱨ ᱦᱚᱲ ᱠᱚ ᱟᱹᱰᱤ ᱤᱭᱟᱹᱨᱮ ᱯᱟᱲᱟᱣ ᱠᱟᱜ ᱠᱚᱣᱟᱭ ᱯᱟᱜᱟᱹᱨ ᱮ ᱯᱟᱲᱟᱣ ᱟᱠᱟᱫ ᱠᱚᱣᱟ ᱮ ᱞᱟᱹᱭ ᱞᱮᱠᱷᱟᱱ ᱫᱚ ᱪᱮᱫᱟᱜ ᱥᱮ ᱛᱚᱞᱟ ᱮᱨ ᱵᱟᱲᱟᱭᱮᱫ ᱛᱟᱦᱮᱸᱱᱟᱠᱚ ᱦᱮᱸ ᱥᱮ ᱟᱨ ᱡᱟᱦᱟᱸᱭ ᱠᱚ ᱵᱟᱝᱠᱚ ᱛᱚᱞᱟ ᱠᱚ ᱵᱟᱝ ᱮᱨ ᱵᱟᱲᱟ ᱟᱠᱟᱫ ᱠᱷᱮᱛ ᱠᱚᱨᱮ ᱵᱟᱹᱫᱽ ᱠᱚᱨᱮ ᱛᱚ ᱩᱱᱠᱩ ᱞᱟᱹᱜᱤᱫ ᱟᱹᱰᱤ ᱜᱮᱠᱚ ᱢᱟᱱᱮ ᱛᱚᱨᱟ ᱵᱟᱝᱠᱚ ᱜᱤᱰᱤ ᱫᱟᱲᱮᱭᱟᱜ ᱢᱟ ᱟᱨ ᱡᱮᱞᱮᱠᱟ ᱟᱞᱮ ᱛᱮᱦᱮᱧ ᱦᱳᱭ ᱡᱩᱛ ᱵᱟᱝ ᱧᱩᱛ ᱦᱟᱥᱟ ᱞᱮᱴᱮ ᱯᱮᱴᱮᱡᱽ ᱮᱱᱟ ᱛᱚ ᱚᱱᱟ ᱛᱮᱜᱮ ᱟᱞᱮ ᱦᱚᱸ ᱛᱚᱞᱟ ᱞᱮ ᱜᱤᱰᱤᱭᱟ ᱢᱮᱱᱛᱮ ᱛᱚ ᱫᱟᱜ ᱠᱮᱫᱟᱭ ᱦᱚᱞᱟ ᱚᱱᱟ ᱵᱟᱝ ᱜᱟᱱᱞᱮᱱᱟ ᱟᱨᱚ ᱥᱟᱹᱭ ᱛᱟᱸᱜᱤ ᱦᱩᱭᱩᱜᱼᱟ
ᱦᱩᱸ ᱛᱟᱸᱜᱤ ᱦᱩᱭᱩᱜᱼᱟ
ᱛᱮ ᱱᱟᱜ ᱦᱳᱭ ᱵᱟᱹᱫᱽ ᱠᱚ ᱨᱚᱦᱚᱲᱚᱜ-ᱟ ᱦᱟᱥᱟ ᱠᱚ ᱛᱚᱵᱮ ᱡᱟᱦᱟᱸᱱᱟᱜ ᱜᱟᱱᱚᱜ-ᱟ ᱚᱱᱠᱟ ᱪᱮᱫ ᱞᱮᱠᱟ ᱚᱱᱛᱮ ᱟᱯᱮ ᱥᱮᱫ ᱛᱚᱞᱟ ᱠᱚᱫᱚ ᱠᱚ ᱮᱨ ᱵᱟᱲᱟ ᱠᱮᱫᱟ ᱥᱮ ᱵᱟᱝ
ᱱᱚᱱᱚᱛᱮ ᱦᱚᱸ ᱛᱷᱚᱲᱟ ᱜᱟᱱ ᱵᱟᱹᱠᱤ ᱢᱮᱱᱟᱜ ᱜᱮᱭᱟ ᱜᱤᱰᱤ
ᱟᱪᱪᱷᱟ ᱟᱨ
ᱦᱩᱸ ᱛᱷᱚᱲᱟ ᱫᱚ ᱦᱩᱭ ᱠᱟᱱᱟᱱ ᱜᱮᱭᱟ
ᱟᱨ ᱚᱱᱛᱮ ᱫᱚ ᱦᱩᱲᱩ ᱠᱚᱫᱚ ᱪᱮᱫ ᱞᱮᱠᱟ ᱠᱚ ᱪᱟᱥ ᱟᱠᱚ ᱢᱤᱫ ᱫᱷᱟᱹᱣ ᱜᱮ ᱥᱮ ᱵᱟᱨᱫᱷᱟᱹᱣ ᱵᱟᱠᱚ ᱞᱟᱹᱭᱟ ᱥᱤᱛᱩᱝ ᱦᱩᱲᱩ ᱢᱤᱫᱴᱮᱱ ᱵᱟᱨᱫᱷᱟᱹᱣ
ᱥᱤᱛᱩᱝ ᱦᱩᱲᱩ ᱦᱚᱸ ᱵᱟᱨᱫᱚᱢ ᱵᱟᱨᱫᱚᱢ᱾
ᱟᱪᱪᱷᱟ ᱪᱮᱫᱮ ᱞᱮᱠᱟ ᱥᱤᱛᱩᱝ ᱦᱩᱲᱳ ᱵᱷᱟᱜᱤ ᱜᱮ ᱦᱩᱭᱩᱜ-ᱟ
ᱦᱮᱸ ᱥᱤᱛᱩᱝ ᱦᱳᱲᱩ ᱫᱚ ᱴᱷᱤᱠ ᱦᱩᱭᱩᱜ-ᱟ ᱥᱤᱛᱩᱝ ᱦᱩᱲᱩ ᱫᱚ ᱱᱚᱣᱟ ᱵᱚᱨᱥᱟ ᱦᱩᱲᱩ ᱠᱷᱚᱡ ᱫᱚ ᱵᱷᱟᱜᱮ ᱦᱩᱭᱩᱜ-ᱟ᱾
ᱟᱪᱪᱷᱟ ᱟᱞᱮ ᱢᱟ ᱵᱟᱞᱮ ᱵᱟᱲᱟᱭᱟ ᱟᱞᱮ ᱥᱮᱨᱢᱟ ᱢᱤᱫ ᱫᱷᱟᱣ ᱜᱮ ᱪᱟᱥ ᱢᱟᱱᱮ ᱨᱚᱦᱚᱭ ᱦᱮᱸᱥᱮ ᱡᱟᱦᱟᱸ ᱟᱥᱟᱲ ᱵᱚᱸᱜᱟ ᱫᱟᱜ ᱛᱮ ᱡᱟ ᱱᱤᱛᱚᱜ ᱦᱟᱸᱜ ᱱᱤᱭᱟᱹᱜᱮ
ᱟᱪᱪᱷᱟ ᱟᱪᱪᱷᱟ ᱥᱤᱛᱩᱝ ᱦᱩᱲᱩ ᱫᱚ ᱰᱷᱮᱨ ᱜᱮ ᱦᱩᱭᱩᱜ-ᱟ ᱢᱚᱸᱡᱽ ᱜᱮ ᱦᱩᱭᱩᱜ-ᱟ
ᱦᱮᱸ ᱟᱨ ᱚᱱᱠᱟ ᱱᱚᱛᱮ ᱤᱭᱟᱹ ᱦᱚᱸ ᱥᱟᱫᱷᱚᱱ ᱠᱚ ᱦᱚᱸ ᱵᱟᱹᱱᱩᱜ-ᱟ ᱥᱮᱞᱚ ᱠᱚ ᱟᱨ ᱡᱮ ᱵᱟᱝ ᱜᱟᱰᱟ ᱠᱚ ᱚᱱᱠᱟ ᱵᱟᱹᱱᱩᱜ-ᱟ ᱟᱨ ᱚᱱᱛᱮ ᱫᱚ ᱪᱮᱫ ᱥᱮᱞᱚ ᱠᱚ ᱠᱚ ᱤᱭᱟᱹ ᱠᱟᱜ ᱯᱮᱭᱟ
ᱥᱮᱞᱚ ᱠᱚᱫᱚ ᱵᱟᱹᱱᱩᱜ ᱜᱮᱭᱟ ᱰᱮᱢ ᱢᱮᱱᱟᱜ-ᱟ
ᱟᱪᱪᱷᱟ ᱰᱮᱢ ᱚᱱᱟᱛᱮ ᱛᱟᱦᱚᱞᱮ ᱟᱹᱰᱤᱯᱮ ᱥᱩᱵᱤᱫᱟ ᱟᱠᱟᱱᱟ ᱥᱤᱛᱩᱝ ᱦᱩᱲᱩ ᱪᱟᱥ ᱞᱟᱹᱜᱤᱫ ᱫᱚ
ᱦᱮᱸ ᱦᱮᱸ
ᱦᱮᱸ ᱦᱮᱸ ᱟᱨ ᱟᱞᱮ ᱚᱱᱠᱟ ᱱᱚᱛᱮ ᱫᱚ ᱚᱱᱠᱟ ᱫᱚ ᱵᱟᱹᱱᱩᱜ-ᱟ ᱡᱟᱦᱟᱸ ᱯᱩᱠᱷᱨᱤ ᱵᱟᱸᱫ ᱠᱚ ᱦᱩᱰᱤᱧ ᱢᱟᱨᱟᱝ ᱚᱱᱟ ᱠᱚ ᱜᱮ
ᱦᱮᱸ ᱯᱩᱠᱷᱨᱤ ᱠᱚ ᱦᱚᱸ ᱟᱫᱚ ᱟᱸᱡᱤᱫᱚᱜ ᱠᱟᱱᱟ ᱛᱟᱦᱮᱸ ᱥᱮ ᱟᱹᱰᱤ ᱟᱸᱡᱮᱫᱚᱜ ᱜᱮᱭᱟ ᱚᱱᱟ ᱦᱚᱸ
ᱤᱱᱟᱹ ᱠᱚᱛᱮ ᱜᱮ ᱯᱮ ᱪᱟᱥ ᱵᱟᱲᱟᱭᱟ ᱡᱟᱦᱟᱸᱱ ᱱᱤᱭᱟᱹ ᱢᱤᱫ ᱫᱷᱟᱣ ᱜᱮ ᱟᱭ ᱤᱱᱟᱹ ᱛᱮᱜᱮ ᱡᱤᱭᱚᱱ ᱠᱷᱟᱸᱰᱟᱣ
ᱦᱮᱸ
ᱟᱨ ᱚᱱᱛᱮ ᱫᱚ ᱩᱛᱩ ᱠᱚ ᱪᱟᱥ ᱵᱟᱲᱟᱭᱟ ᱠᱚ ᱥᱮ ᱵᱟᱝ ᱩᱛᱩ ᱠᱚ ᱟᱞᱮ ᱥᱮᱫ
ᱪᱟᱥ ᱜᱮ ᱪᱟᱥ ᱜᱮ ᱩᱛᱩ ᱠᱚ ᱪᱟᱥ ᱜᱮ
ᱱᱚᱱᱛᱮ ᱫᱚ ᱪᱟᱥ ᱠᱷᱟᱱ ᱢᱟ ᱩᱛᱩ ᱠᱚᱢᱟ ᱟᱹᱰᱤ ᱥᱚᱥᱛᱟ ᱛᱮ ᱜᱮ ᱧᱟᱢᱚᱜ-ᱟ ᱛᱚᱵᱮ
ᱦᱮᱸ ᱫᱚᱥ ᱧᱟᱢᱚᱜ ᱜᱮᱭᱟ
ᱚ
ᱧᱟᱢᱚᱜ ᱜᱮᱭᱟ
ᱦᱮᱸ ᱟᱹᱰᱤ ᱱᱟᱯᱟᱭ ᱜᱮ ᱟᱨ ᱟᱞᱮ ᱱᱚᱛᱮ ᱢᱟ ᱩᱛᱩ ᱠᱚᱦᱚᱸ ᱩᱱᱟᱹᱜ ᱡᱟᱹᱥᱛᱤ ᱵᱟᱝᱠᱚ ᱪᱟᱥᱟ ᱠᱚ ᱥᱮ ᱚᱱᱟᱛᱮ ᱟᱹᱛᱩ ᱠᱚ ᱦᱚᱸ ᱟᱹᱰᱤ ᱠᱟᱡᱟᱠ ᱫᱟᱢ ᱜᱮᱭᱟ ᱛᱚ ᱚᱱᱮ ᱚᱱᱠᱟ ᱱᱤᱡᱮ ᱡᱟᱦᱟᱸᱱ ᱵᱟᱲᱜᱮ ᱠᱚᱨᱮ ᱜᱮ ᱡᱟᱦᱟᱸᱱᱟᱜ ᱢᱩᱱᱜᱟᱹ ᱟᱲᱟᱜ ᱟᱨ ᱵᱟᱝᱢᱟ ᱡᱟᱦᱟᱸ ᱮᱨ ᱠᱚᱜᱼᱟ ᱤᱱᱟᱹ ᱠᱚ ᱜᱮ ᱞᱮ ᱡᱚᱢ ᱵᱟᱲᱟᱭᱟ ᱦᱮᱸ
ᱦᱮᱸ ᱦᱮᱸ
ᱦᱩᱸ
ᱛᱚ ᱟᱯᱮ ᱥᱮᱫ ᱥᱚᱵᱽᱡᱤ ᱥᱚᱵᱽᱡᱤ ᱠᱚ ᱯᱮ ᱪᱟᱥ ᱜᱮᱭᱟ
ᱩᱱᱟᱹᱜ ᱫᱚ ᱵᱟᱠᱚ ᱪᱟᱥ ᱟᱠᱚ ᱵᱟᱝ ᱞᱮᱠᱟ ᱜᱮ ᱚᱱᱟ ᱛᱮᱜᱮ ᱛᱚᱞᱤᱧ ᱞᱟᱹᱭᱟᱵᱤᱱ ᱠᱟᱱᱟ ᱠᱤ ᱫᱟᱢ ᱜᱮᱭᱟ ᱥᱚᱵᱽᱡᱤ ᱠᱚ ᱫᱚ ᱦᱳᱭ ᱫᱟᱜ ᱨᱮᱱᱟᱜ ᱯᱨᱚᱵᱞᱮᱢ ᱛᱚ ᱚᱱᱠᱟ ᱩᱱᱟᱹᱜ ᱥᱟᱫᱷᱚᱱ ᱵᱟᱹᱱᱩᱜᱼᱟ ᱫᱟᱜ ᱨᱮᱱᱟᱜ ᱥᱮᱞᱳ ᱚ ᱡᱩᱫᱤ ᱠᱚ ᱛᱟᱲᱟᱣ ᱠᱟᱜ ᱠᱷᱟᱱ ᱚᱱᱟ ᱛᱟᱦᱮᱸᱱᱟ ᱟᱨ ᱚᱱᱠᱟ ᱜᱟᱰᱟᱼᱢᱰᱩ ᱠᱚ ᱦᱚᱸ ᱵᱟᱹᱱᱩᱜᱼᱟ ᱥᱮ ᱟᱨ ᱵᱟᱝᱠᱷᱟᱱ ᱫᱚ ᱚᱱᱠᱟ ᱜᱟᱱ ᱠᱚᱜᱼᱟ ᱡᱮ ᱜᱟᱰᱟ ᱫᱷᱟᱨᱮ ᱠᱚ ᱨᱮ ᱵᱟᱹᱫᱽ ᱠᱚ ᱛᱟᱦᱮᱸᱱ ᱠᱷᱟᱱ ᱫᱚ ᱩᱛᱩ ᱠᱚ ᱟᱹᱰᱤ ᱵᱷᱟᱹᱜᱤ ᱜᱮ ᱪᱟᱥ ᱜᱟᱱ ᱠᱚᱜᱼᱟ ᱟᱨ ᱥᱤ ᱤᱛᱩᱝ ᱦᱩᱲᱩ ᱦᱚᱸ ᱚᱱᱟ ᱠᱚ ᱪᱤᱥ ᱜᱟᱱᱚᱜᱼᱟ ᱡᱷᱚᱛᱚ ᱚᱱᱠᱟ ᱵᱟᱱᱩᱜᱼᱟ
ᱦᱩᱸ ᱟᱪ ᱪᱪᱷᱟ ᱦᱮᱸ ᱥᱚᱵᱽᱡᱤ ᱠᱚᱫᱚ ᱠᱩᱧ ᱠᱚ ᱞᱟ ᱞᱮᱠᱷᱟᱱ ᱦᱩᱭᱩᱜ ᱜᱮᱭᱟ
ᱦᱮᱸ ᱛᱚ ᱠᱩᱧ ᱦᱚᱸ ᱛᱚ ᱱᱚᱝᱠᱟ ᱥᱚᱨᱠᱟᱨ ᱱᱚᱝᱠᱟ ᱥᱚᱨᱠᱟᱨᱤ ᱠᱩᱧ ᱱᱚᱝᱠᱟ ᱵᱟᱝ ᱠᱚ ᱧᱟᱢ ᱠᱟᱫᱟ ᱥᱮ ᱛᱚ ᱱᱤᱡᱮ ᱛᱮᱦᱚᱸ ᱠᱩᱧ ᱱᱟᱦᱟᱜ ᱞᱟ ᱛᱷᱩᱲᱤ ᱱᱟᱦᱟᱜ ᱩᱱᱟᱹᱜ ᱢᱟᱜᱱᱟ ᱜᱮᱭᱟ ᱦᱮᱸ
ᱦᱮᱸ ᱛᱷᱚᱲᱟ ᱥᱚᱨᱠᱟᱨ ᱴᱷᱮᱱ ᱦᱚᱸ ᱤᱭᱟᱹ ᱦᱩᱭᱩᱜᱼᱟ᱾ ᱮᱯᱞᱤᱠᱮᱥᱚᱱ ᱮᱢ ᱦᱩᱭᱩᱜᱼᱟ᱾
ᱦᱳᱭ ᱦᱚᱸ ᱥᱮᱪᱟᱭ ᱠᱚᱣᱟ ᱥᱮ ᱪᱮᱫ ᱠᱚ ᱞᱟᱹᱭ ᱜᱮᱫᱚᱠᱚ ᱚᱱᱟ ᱠᱚ ᱧᱟᱢ ᱞᱮᱠᱷᱟᱱ ᱫᱚ ᱵᱷᱟᱜᱤ ᱠᱚᱜ-ᱟ᱾
ᱦᱩᱸ ᱠᱩᱨᱩ ᱢᱩᱴᱩᱭ ᱦᱩᱭᱩᱜ-ᱟ ᱧᱟᱢᱚᱜ ᱜᱮᱭᱟ᱾
ᱦᱮᱸ ᱦᱳᱭ ᱦᱮᱸ ᱠᱟᱹᱴᱤᱡ ᱠᱟᱹᱴᱤᱡ ᱛᱮ ᱠᱚ ᱛᱚ ᱩᱱᱟᱹᱜ ᱫᱚ ᱵᱟᱝ ᱜᱟᱱᱚᱜ-ᱟ᱾
ᱦᱮᱸ ᱦᱮᱸ
ᱟᱹᱛᱩᱳ ᱠᱚᱨᱮ ᱢᱮᱱᱟᱜ ᱵᱟᱲᱟ ᱜᱮᱭᱟ ᱢᱤᱫᱴᱟᱝ ᱵᱟᱨᱭᱟ᱾
ᱦᱮᱸ
ᱚ ᱟᱪᱪᱷᱟ ᱚᱱᱛᱮ ᱫᱚ ᱟᱯᱮ ᱪᱮᱫ ᱠᱚᱯᱮ ᱡᱚᱢ ᱵᱟᱲᱟᱭᱟ?
ᱟᱞᱮ ᱫᱚ ᱱᱚᱱᱚᱛᱮ ᱫᱚ ᱚ ᱪᱟᱣᱞᱤ ᱫᱟᱠᱟ ᱜᱮ
ᱫᱟᱜ ᱢᱟᱹᱰᱤ ᱫᱟᱠ
ᱦᱮᱸ ᱫᱟᱜ ᱢᱟᱹᱰᱤ ᱫᱟᱜ ᱢᱟᱹᱰᱤ ᱫᱚ ᱡᱚᱢ ᱜᱮᱭᱟᱞᱮ ᱟᱹᱰᱤ ᱜᱮ ᱱᱚᱱᱛᱮ ᱟᱵᱚ ᱦᱮᱸ ᱟᱵᱚ ᱥᱟᱱᱛᱟᱞ ᱢᱟ ᱟᱵᱚ ᱦᱮᱸ ᱫᱟᱜ ᱢᱟᱹᱰᱤ ᱜ ᱰᱷᱮᱨ ᱵᱚᱱ ᱠᱩᱥᱤᱭᱟᱜᱼᱟ᱾
ᱦᱳᱭ ᱟᱨ ᱱᱤᱭᱟᱹ ᱜᱚᱨᱚᱢ ᱨᱮ ᱫᱟᱜ ᱢᱟᱹᱲᱤ ᱜᱮ ᱡᱚᱢ ᱞᱟᱹᱠᱛᱤᱭᱟ ᱯᱮᱲᱟ ᱫᱟᱠᱟ ᱫᱚ ᱵᱟᱝᱚᱜᱼᱟ᱾ ᱫᱟᱜ ᱠᱚ ᱛᱮᱛᱟᱝ ᱟᱥᱮ ᱟᱨ ᱱᱤᱛᱚᱜ ᱢᱟ, ᱱᱤᱛᱚᱜ ᱢᱟ ᱜᱚᱨᱚᱢ ᱠᱟᱱᱟ᱾ ᱮᱱᱠᱷᱟᱱ ᱫᱟᱜ ᱢᱟᱹᱰᱤ ᱜᱮ ᱡᱚᱢ ᱵᱷᱟᱜᱮᱭᱟ ᱦᱮᱸ ᱚᱰᱮ
ᱦᱮᱸ
ᱟᱪᱪᱷᱟ ᱛᱚ ᱟᱯᱮ ᱚᱱᱛᱮ ᱪᱮᱫ ᱯᱚᱨᱚᱵᱽ ᱠᱚ ᱯᱮ ᱢᱟᱱᱟᱣ ᱵᱟᱲᱟᱭᱟ?
ᱦᱮᱸ ᱱᱚᱛᱮ ᱦᱮᱸ ᱮᱨᱚᱜ ᱠᱚ ᱵᱟᱦᱟ ᱠᱚ ᱥᱚᱨᱚᱦᱟᱭ ᱡᱚᱛᱚ ᱜᱮ ᱥᱚᱨᱦᱟᱭ ᱢᱟᱦᱟ ᱠᱚ ᱡᱚᱛᱚ
ᱟᱨ ᱟᱨ ᱪᱮᱫ ᱠᱚ ᱟᱪᱪᱷᱟ ᱟᱨ ᱥᱟᱠᱨᱟᱛ ᱠᱚ ᱥᱟᱠᱨᱟᱛ
ᱚ ᱦᱮᱸ ᱥᱟᱠᱨᱟᱛ ᱥᱟᱠᱨᱟᱛ ᱦᱚᱸ ᱦᱮᱸ
ᱜᱚᱢᱦᱟ ᱚᱱᱟ ᱠᱚᱯᱮ ᱢᱟᱱᱟᱣ ᱵᱟᱲᱟᱭ ᱜᱮᱭᱟ ᱥᱮ
ᱥᱟᱠᱨᱟᱛ, ᱢᱟᱜ ᱢᱚᱬᱮ ᱫᱚ ᱱᱚᱛᱮ ᱫᱚ ᱟᱞᱮ ᱥᱮᱫ ᱫᱚ ᱵᱟᱞᱮ ᱢᱟᱱᱟᱣ ᱵᱟᱲᱟᱭᱟ᱾ ᱥᱟᱠᱨᱟᱛ ᱤᱱᱟᱹᱜᱮ ᱢᱟᱜ ᱢᱚᱬᱮ ᱜᱮ ᱵᱟᱫᱚᱜ ᱠᱟᱱ ᱛᱟᱞᱮᱭᱟ ᱱᱚᱛᱮ ᱫᱚ
ᱚ ᱟᱪᱪᱷᱟ ᱦᱮᱸ ᱟᱫ ᱟᱫᱚ ᱵᱟᱝ ᱞᱟᱹᱠᱛᱤ ᱠᱟᱱᱟ ᱡᱮ ᱡᱟᱦᱟᱸᱛᱮ ᱟᱵᱚᱣᱟᱜ ᱜᱮ ᱠᱟᱱᱟ᱾ ᱱᱚᱣᱟ ᱯᱚᱨᱚᱵᱽ ᱠᱚ ᱫᱚ ᱟᱞᱮ ᱥᱮᱫ ᱱᱟᱦᱟᱜ ᱜᱟᱯᱟ ᱱᱟᱦᱟᱜ ᱜᱟᱯ ᱚᱠᱟ ᱠᱷᱚᱱ ᱠᱚ ᱯᱟᱨᱟᱵᱚᱜ-ᱟ ᱱᱟᱦᱟᱜ ᱨᱟᱡᱟ ᱥᱟᱞᱟ, ᱟᱸᱡᱚᱢ ᱵᱟᱲᱟᱣ ᱟᱠᱟᱫ ᱜᱮᱭᱟᱵᱤᱱ ᱥᱮ ᱵᱟᱝᱟ?
ᱚᱠᱟᱴᱟᱜ ᱚᱠᱟᱴᱟᱜ?
ᱨᱟᱡᱟ ᱥᱟᱞᱟᱜ, ᱨᱟᱡᱟ ᱥᱟᱞᱟᱜ, ᱨᱟᱡᱟ ᱥᱟᱞᱟᱜ ᱥᱮ ᱨᱟᱭᱟ ᱥᱟᱫᱚᱯ ᱛᱮ ᱦᱩᱸ᱾ ᱦᱮᱸ ᱦᱩᱭ ᱫᱟᱲᱮᱭᱟᱜ-ᱟ ᱟᱯᱮ ᱥᱮᱫ ᱵᱟᱠᱚ ᱢᱟᱱᱟᱣᱟ, ᱛᱚ ᱱᱚᱛᱮ ᱫᱚ ᱟᱞᱮ ᱥᱮᱫ ᱫᱚ ᱢᱟᱱᱟᱣ ᱟᱠᱚ ᱾
ᱟᱪᱪᱷᱟ ᱟᱪᱪᱷᱟ ᱟᱪᱪᱷᱟ, ᱚᱱᱟ ᱫᱚ ᱚᱱᱟ ᱫᱚ ᱮᱸ ᱪᱮᱫ ᱯᱚᱨᱚᱵᱽ ᱚᱱᱟ ᱫᱚ ᱦᱩᱭ ᱮᱱᱟ?
ᱨᱟᱭᱟᱜ, ᱨᱟᱭᱟ ᱥᱟᱞᱟ ᱜᱮᱠᱚ ᱞᱟᱹᱭᱮ 'ᱨᱳᱦᱱᱤ' ᱮᱸᱜ 'ᱵᱟᱥᱠᱮ ᱨᱳᱦᱱᱤ' ᱱᱟᱜ 'ᱨᱳᱦᱱᱤ' ᱵᱟᱨ ᱥᱚᱯᱛᱟ ᱯᱚᱨᱮ ᱦᱮᱸᱜ-ᱮ ᱤᱝᱠᱟᱹ ᱾ ᱢᱟᱱᱮ ᱮᱸ ᱜᱟᱯᱟ ᱠᱷᱚᱱ ᱯᱟᱨᱟᱵᱚᱜ ᱠᱟᱱᱟᱞᱮ ᱟᱨ ᱜᱚᱴᱟ ᱫᱚ ᱱᱷᱟᱜ ᱛᱤᱦᱤᱧ ᱫᱚ ᱵᱟᱝᱟ ᱟᱫᱷᱤᱠ ᱛᱚ ᱦᱚᱞᱟ ᱢᱟ ᱛᱤᱦᱤᱧ ᱠᱚ ᱯᱟᱨᱟᱵᱚᱜ ᱠᱟ ᱛᱤᱦᱤᱧ ᱟᱨ ᱟᱞᱮ ᱫᱚ ᱱᱷᱟᱜ ᱜᱟᱯᱟ ᱚᱱᱱᱟ ᱦᱚᱭ᱾
ᱟᱹᱰᱤ ᱱᱟᱯᱟᱭ ᱦᱮᱸ ᱾
ᱦᱮᱸ ᱾ ᱟᱨ ᱱᱤᱭᱟᱹ ᱯᱟᱨᱚᱵᱽ ᱨᱮ ᱱᱟᱦᱟᱜ ᱢᱮᱞᱟ ᱠᱚᱦᱚᱸ ᱠᱚ ᱫᱚᱦᱚ ᱵᱟᱲᱟ ᱟᱠᱟᱫᱟ ᱾
ᱟᱪᱪᱷᱟ, ᱢᱮᱞᱟ ᱠᱚᱸ ᱟᱪᱪᱷᱟ-ᱪᱷᱟ᱾
ᱦᱳᱭ ᱥᱩᱨᱥᱟᱲᱜᱮ ᱟᱛᱳ ᱠᱚᱨᱮ ᱚᱱᱟ ᱯᱟᱨᱟᱵᱽ ᱦᱚᱛᱮ ᱛᱮᱜᱮ ᱱᱟᱦᱟᱜ ᱾ ᱛᱚ ᱚᱱᱛᱮ ᱫᱚ ᱢᱮᱞᱟ ᱠᱚᱫᱚ ᱦᱩᱭ ᱵᱟᱲᱟᱜ-ᱟ ᱥᱮ ᱵᱟᱝ?
ᱢᱮᱞᱟ ᱠᱚ ᱦᱚᱸᱻ ᱦᱩᱭ ᱵᱟᱲᱟᱜ ᱜᱮᱭᱟ ᱱᱤᱛᱳᱜ ᱫᱚ ᱾ ᱪᱟᱥᱟᱵᱟᱥᱟ ᱫᱤᱱ ᱱᱤᱛᱚᱜ ᱫᱚ ᱦᱟᱸᱜ ᱱᱤᱛᱚᱜ ᱫᱚ ᱵᱟᱝ ᱦᱩᱭᱩᱜ ᱠᱟᱱᱟ ᱱᱤᱛᱚᱜ ᱫᱚ ᱢᱮᱞᱟ ᱠᱚᱫᱚ ᱱᱤᱛᱚᱜ ᱫᱚ ᱵᱟᱝ ᱦᱩᱭᱩᱜ-ᱟ ᱾
ᱦᱮᱸ, ᱱᱮᱛᱮ ᱦᱚᱸ ᱱᱟᱜ ᱵᱟᱱᱤ ᱛᱮ ᱦᱚᱸ ᱵᱟᱝ ᱞᱮᱠᱟ ᱜᱮ ᱱᱟᱜ ᱢᱮᱞᱟ ᱥᱤᱡᱤᱱ ᱢᱟ ᱵᱟᱝ ᱠᱟᱱᱟ ᱛᱚ ᱯᱚᱨᱟᱵᱽ ᱤᱭᱟᱹ ᱛᱮᱠᱚ ᱫᱚᱦᱚ ᱟᱠᱟᱫᱟ ᱠᱚ ᱦᱟᱸᱜ ᱢᱮᱞᱟ ᱠᱚ ᱱᱟᱜ ᱾ ᱤᱭᱟᱹ ᱵᱟᱨᱥᱤᱧ, ᱯᱮ ᱢᱟᱦᱟ ᱜᱮ ᱱᱷᱟᱜ ᱦᱩᱭᱩᱜᱼᱟ ᱦᱚᱭ᱾ ᱚᱱᱟ ᱛᱮᱜᱮ ᱟᱨᱻ ᱟᱨ ᱟᱞᱮ ᱥᱮᱫ ᱫᱚ ᱵᱩᱨᱩ ᱵᱩᱨᱩ ᱨᱮᱠᱚ ᱵᱚᱸᱜᱟᱭᱟ ᱵᱩᱨᱩ ᱵᱚᱸᱜᱟ ᱡᱟᱦᱟᱸ ᱫᱚᱠᱚ ᱞᱟᱹᱭ ᱱᱤᱛᱚᱜ ᱫᱚ ᱦᱟᱸᱜ ᱵᱟᱝ-ᱟ ᱟᱨ ᱮᱠ ᱥᱚᱯᱛᱟ ᱵᱟᱫᱽ ᱦᱟᱸᱜ ᱾ ᱡᱟᱦᱟᱸ ᱫᱚ ᱟᱸᱡᱚᱢ ᱵᱟᱲᱟ ᱟᱠᱟᱫᱟ ᱵᱤᱱ ᱥᱮ ᱵᱟᱝᱟ ᱠᱟᱹᱱᱟᱹᱭ ᱥᱚᱨᱚ ᱜᱚᱴᱟ ᱥᱤᱞᱟᱹ ᱵᱟᱵᱤᱱ ᱟᱸᱡᱚᱢ ᱵᱟᱲᱟᱣ ᱠᱟᱜᱼᱟ ᱛᱟᱞᱮ ᱡᱟᱦᱟᱸ ᱫᱚ ᱵᱩᱨᱩ ᱪᱚᱴ ᱨᱮᱠᱚ ᱦᱮᱸ ᱵᱩᱨᱩ ᱪᱚᱴ ᱨᱮ ᱠᱚ ᱵᱚᱸᱜᱟᱭᱟ ᱦᱮᱸ ᱵᱩᱨᱩᱼᱼ ᱟᱹᱰᱤ ᱥᱟᱺᱜᱤᱧ ᱥᱟᱺᱜᱤᱧ ᱠᱚ ᱨᱮᱱ ᱦᱚᱲ ᱠᱚ ᱠᱚ ᱦᱟᱡᱩᱜ ᱟᱠᱚ ᱟᱨ ᱵᱚᱸᱜᱟᱭ ᱟᱠᱚ ᱢᱟᱱᱥᱤᱠ ᱠᱚ ᱠᱚ ᱮᱢᱟ ᱠᱚ ᱾
ᱟᱪᱪᱷᱟ ᱟᱪᱪᱷᱟ ᱦᱮᱸᱼᱼ
ᱟᱨ ᱵᱩᱨᱩ ᱪᱚᱴ ᱟᱫᱷᱮᱠ ᱠᱚ ᱫᱚ ᱡᱟᱦᱟᱸᱭ ᱡᱷᱟᱹᱞ ᱡᱷᱟᱹᱞ ᱠᱚ ᱨᱮᱱ ᱥᱟᱺᱜᱤᱧ ᱥᱟᱺᱜᱤᱧ ᱠᱚ ᱨᱮᱱ ᱫᱚ ᱚᱱᱟ ᱧᱮᱞ ᱠᱚ ᱦᱟᱡᱩᱜ ᱟᱠᱚ ᱾ ᱪᱮᱫ ᱞᱮᱠᱟ ᱧᱮᱞᱚᱜᱼᱟ ᱢᱮᱱᱴᱮᱱ ᱯᱚᱨᱤ ᱪᱚᱴ ᱨᱮ
ᱮᱴᱟᱜ ᱡᱮᱞᱟ ᱨᱮ ᱢᱮᱱᱟᱜᱼᱟ ᱚᱱᱟ ᱫᱚ ᱚᱱᱟᱢᱼᱼ
ᱮᱸ ᱥᱤᱝᱵᱷᱩᱢ ᱨᱮ ᱢᱮᱱᱟᱜᱼᱟ ᱾
ᱟᱪᱪᱷᱟ ᱯᱩᱨᱩᱥ
ᱯᱩᱨᱵᱤ ᱥᱤᱝᱵᱷᱩᱢ ᱪᱟᱹᱠᱩᱞᱤᱭᱟᱹ ᱡᱟᱦᱟᱸ ᱫᱚ ᱥᱟᱵᱚᱱᱼᱼ ᱴᱷᱤᱠᱟᱹ ᱠᱮᱫᱟ ᱯᱮᱼᱼ ᱡᱟᱦᱟᱸ ᱥᱟᱵᱚᱱ ᱵᱟᱠᱚ ᱵᱮᱱᱟᱭ ᱟᱠᱚ ᱪᱟᱹᱠᱩᱞᱤᱭᱟᱹ ᱟᱸᱡᱚᱢ ᱵᱟᱲᱟ ᱠᱟᱫ ᱜᱮᱭᱟ ᱵᱤᱱ ᱾
ᱦᱮᱸ ᱟᱸᱡᱚᱢ ᱜᱮᱼᱼ
ᱦᱮᱸ ᱦᱮᱸ ᱚᱱᱟ ᱤᱭᱟᱹᱨᱮ ᱯᱟᱲᱟᱜᱼᱟ ᱟᱹᱞᱤᱧ ᱴᱷᱮᱱ ᱠᱷᱚᱱ ᱫᱚ ᱥᱩᱨ ᱜᱮᱭᱟ ᱾ ᱫᱚᱥ ᱫᱚᱥ ᱵᱟᱨᱚ ᱠᱤᱞᱳᱢᱤᱴᱟᱨ ᱜᱟᱱ ᱦᱤᱡᱩᱜᱼᱟ ᱛᱚ ᱟᱹᱰᱤ ᱮᱠᱟᱱ ᱟᱹᱰᱤ ᱥᱟᱺᱜᱤᱧ ᱥᱟᱺᱜᱤᱧ ᱠᱚᱨᱮᱱ ᱧᱮᱧᱮᱞ ᱠᱚ ᱦᱟᱹᱡᱩᱜ ᱟᱠᱚ ᱟᱨ ᱱᱮᱥ ᱱᱟᱜ ᱫᱚ ᱡᱟᱹᱱᱤᱡ ᱟᱹᱰᱤ ᱠᱚ ᱥᱩᱵᱤᱫᱟ ᱠᱟᱜ ᱠᱚᱣᱟ ᱱᱟᱜ ᱦᱚᱲᱼᱼ ᱧᱮᱧᱮᱞ ᱠᱚ ᱞᱟᱹᱜᱤᱫ ᱛᱮ ᱥᱤᱰᱤ ᱠᱚ ᱵᱮᱱᱟᱣ ᱠᱟᱫ ᱠᱚᱣᱟ ᱟᱹᱞᱤᱧ ᱦᱚᱸ ᱱᱟᱜ ᱵᱟᱹᱞᱤᱧ ᱵᱟᱲᱟᱭᱟ ᱦᱟᱸᱜᱼᱼ
ᱥᱤᱲᱤ ᱠᱚ ᱢᱮᱱᱟᱜᱼᱟ ᱵᱟ ᱟᱪᱪᱷᱟ ᱟᱪᱪᱷᱟᱼᱼ
ᱯᱷᱳᱱ ᱠᱚᱨᱮ ᱡᱟᱦᱟᱸ ᱞᱤᱧ ᱧᱮᱞ ᱠᱟᱜᱼᱟ ᱾
ᱟᱪᱪᱷᱟ ᱟᱪᱪᱷᱟ ᱟᱪᱪᱷᱟ ᱟᱪᱪᱷᱟ ᱛᱚ ᱱᱮᱥ ᱪᱮᱱ ᱟᱫᱚ ᱱᱮᱥ ᱫᱚᱵᱮᱱ ᱪᱟᱞᱟᱜ ᱜᱮᱭᱟ ᱦᱟᱸᱜ
ᱦᱮᱸ ᱟᱹᱞᱤᱧ ᱞᱟᱹᱭᱮᱜ ᱟᱹᱤᱧ ᱪᱟᱞᱟᱜ ᱜᱮᱭᱟᱞᱤᱧ ᱢᱟᱲᱟᱝ ᱵᱟᱨᱞᱤᱧ ᱪᱟᱞᱟ ᱞᱮᱱ ᱥᱮ ᱛᱚ ᱩᱱ ᱛᱚᱠᱷᱚᱱ ᱫᱚ ᱵᱟᱝᱠᱚ ᱚᱱᱠᱟ ᱵᱮᱵᱚᱥᱛᱷᱟ ᱵᱟᱝᱠᱚ ᱤᱭᱟᱹ ᱟᱠᱟᱫ ᱛᱟᱦᱮᱸᱫ ᱥᱤᱲᱤᱠᱚᱫᱚ ᱵᱟᱝ ᱛᱟᱦᱮᱸ ᱞᱮᱱᱟ᱾ ᱟᱹᱰᱤᱡ ᱤᱱᱠᱟᱹᱱ ᱤᱭᱟᱹ ᱡᱟᱦᱟᱸᱭ ᱢᱟ ᱵᱚᱭᱮᱥᱟᱱ ᱦᱚᱲ ᱠᱚᱫᱚ ᱵᱟᱠᱚ ᱵᱩᱨᱩ ᱠᱚᱫᱚ ᱵᱟᱠᱚ ᱨᱟᱠᱟᱵ ᱫᱟᱲᱮᱜᱼᱟ ᱥᱮ ᱫᱷᱤᱨᱤ ᱠᱚ ᱤᱭᱟᱹ ᱠᱚ ᱛᱟᱦᱮᱱᱟ ᱦᱚᱨ ᱨᱮᱱᱟᱜ ᱥᱩᱵᱤᱫᱷᱟ ᱵᱟᱝ
ᱩᱸ
ᱱᱤᱛᱚᱜ ᱫᱚ ᱱᱟᱦᱟᱜ ᱠᱚ ᱨᱟᱠᱟᱵ ᱫᱟᱲᱮᱭᱟᱜᱼᱟ ᱥᱤᱲᱤ ᱠᱚᱫᱚ
ᱦᱸᱮᱧ ᱦᱮᱸ ᱤᱛᱚᱜ ᱠᱚ ᱢᱮᱱᱟᱣ ᱠᱮᱜ ᱠᱷᱟᱡ ᱫᱚᱠᱚ ᱨᱟᱠ ᱨᱟᱠᱟᱵ ᱫᱟᱲᱮᱜ ᱜᱮᱭᱟ ᱦᱩᱸ, ᱟᱪᱪᱷᱟ
ᱦᱟᱸᱜ ᱟᱹᱞᱤᱧ ᱞᱟᱹᱭᱠᱟᱜ ᱞᱤᱧ ᱥᱮᱱᱚᱜ ᱜᱮᱭᱟᱞᱤᱧ ᱦᱟᱸᱜ ᱛᱚ ᱥᱮᱴᱮᱨ ᱞᱮᱱᱠᱷᱟᱱ ᱜᱮ ᱦᱟᱸᱜ ᱥᱮᱱᱚᱜᱼᱟᱞᱤᱧ ᱾ ᱧᱮᱞᱮ ᱵᱤᱱ ᱡᱮᱢᱚᱱ ᱵᱟᱝ ᱟᱨ ᱥᱤᱲᱤ ᱵᱮᱱᱟᱣᱛᱮᱜ ᱟᱹᱰᱤ ᱥᱩᱵᱤᱫᱷᱟ ᱦᱩᱭ ᱠᱟᱱᱟ ᱡᱚᱛᱚ ᱜᱮᱠᱚ ᱧᱮᱞ ᱫᱟᱲᱮᱭᱟᱜᱼᱟ᱾ ᱡᱚᱛᱚ ᱜᱮᱠᱚ ᱨᱟᱠᱟᱵ ᱫᱟᱲᱮᱭᱟᱜᱼᱟ᱾
ᱦᱮᱸ ᱡᱮ ᱦᱮᱸ ᱡᱚᱛᱚ ᱠᱚ ᱧᱮᱞ ᱫᱟᱲᱮᱭᱟᱜᱼᱟ᱾ ᱡᱚᱛᱚ ᱠᱚ
ᱦᱳᱭ ᱵᱚᱸᱜᱟ ᱡᱟᱦᱟᱸ ᱨᱮᱠᱚ ᱵᱚᱸᱜᱟᱭᱟ ᱚᱱᱟ ᱵᱚᱸᱜᱟ ᱛᱷᱟᱱ ᱫᱷᱟᱹᱨᱤᱡ ᱦᱚᱸᱠᱚ ᱥᱮᱴᱮᱨ ᱫᱟᱲᱮᱭᱟᱜᱼᱟ᱾ ᱛᱚ ᱤᱱᱟᱹᱜᱮ ᱥᱩᱵᱤᱫᱟ ᱫᱚ ᱦᱩᱭ ᱱᱟ ᱛᱚ ᱦᱮᱸ ᱥᱚᱢᱚᱭ ᱠᱚᱢᱟ ᱦᱩᱭ ᱡᱟᱣᱟ ᱟᱠᱟᱱᱟ ᱱᱮᱰᱮ ᱜᱮᱞᱟᱝ ᱠᱮᱪᱮᱫᱟ᱾
ᱦᱮᱸ ᱢᱟ ᱦᱮᱸᱢᱟ ᱦᱮᱸ, ᱦᱮᱸ ᱢᱟ